ᱦᱮᱞᱳ᱾
ᱦᱮᱸ, ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱡᱚᱼᱼ
ᱟᱪᱪᱷᱟ, ᱜᱚᱝᱠᱮ ᱛᱟᱦᱚᱞᱮ ᱱᱟᱯᱟᱭ ᱵᱟᱲᱟ ᱜᱮ ᱥᱮ ᱪᱮᱫ?
ᱦᱮᱸ ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱟᱢ ᱜᱮ ᱚᱠᱟ ᱞᱮᱠᱟ?
ᱦᱳᱭ ᱜᱚᱢᱠᱮ ᱤᱧᱦᱚᱸ ᱱᱤᱛᱚᱜ ᱫᱚ ᱱᱟᱜ ᱱᱟᱯᱟᱭ ᱵᱟᱲᱟᱜ ᱜᱮ ᱢᱤᱱᱟᱹᱧᱟ ᱪᱟᱸᱫᱳ ᱵᱚᱸᱜᱟᱜ ᱫᱟᱭᱟ ᱫᱩᱞᱟᱹᱲ ᱛᱮ᱾
ᱟᱪᱪᱷᱟ, ᱱᱟᱯᱟᱭ ᱛᱟᱦᱮᱸ ᱞᱟᱹᱠᱛᱤ ᱠᱮ ᱠᱟᱱ ᱥᱮ ᱪᱮᱼᱼ
ᱦᱮᱸ?
ᱡᱩᱫᱤ ᱱᱟᱯᱟᱭ ᱛᱟᱦᱮᱸ ᱛᱮᱢᱟ ᱞᱟᱹᱠᱛᱤ ᱜᱮ ᱠᱟᱱ ᱛᱟᱵᱚᱱᱟ᱾
ᱦᱳᱭ ᱜᱚᱝᱠᱮ ᱱᱤᱭᱟᱹ ᱫᱷᱟᱹᱨᱛᱤ ᱨᱮ ᱚᱠᱚᱭ ᱦᱚᱸ ᱵᱟᱵᱚᱱ ᱞᱟᱹᱭ ᱠᱮᱭᱟ ᱛᱤᱱᱟᱹᱜ ᱫᱤᱱ ᱵᱚᱱ ᱛᱟᱦᱮᱱᱟ ᱢᱮᱱᱼᱼ ᱮᱱᱠᱷᱟᱱ ᱥᱟᱱᱟᱢ ᱦᱚᱲ ᱜᱮᱵᱚᱱ ᱨᱤᱠᱟᱹᱭᱟ ᱡᱮ ᱱᱟᱭᱨᱮ ᱱᱟᱯᱟᱭ ᱨᱮᱜᱮᱵᱚᱱ ᱛᱟᱦᱮᱱ ᱢᱟ ᱦᱮᱸ ᱥᱮ ᱵᱟᱝ?
ᱴᱷᱤᱠ᱾
ᱦᱮᱸ᱾
ᱛᱟᱯᱚᱨᱮ ᱠᱷᱚᱵᱚᱨ ᱞᱟᱹᱭ ᱛᱟᱞᱟᱝ ᱢᱮ ᱪᱮᱫᱞᱮᱠᱟ? ᱪᱮᱫ ᱠᱚ ᱠᱟᱹᱢᱤ ᱦᱩᱭᱩᱜ ᱠᱟᱱᱟ ᱥᱮ ᱵᱟᱝ?
ᱮᱸᱜ ᱜᱚᱝᱠᱮ ᱱᱤᱛᱚᱜ ᱫᱚ ᱱᱟᱦᱟᱜ, ᱢᱮᱱᱞᱠᱷᱟᱱ ᱫᱚ ᱜᱚᱝᱠᱮ ᱱᱚᱜᱼᱚᱭᱱᱟ ᱱᱤᱛᱚᱜ ᱫᱚ ᱟᱥᱟᱲ ᱥᱟᱱ ᱵᱚᱸᱜᱟ ᱫᱤᱱ ᱛᱚ
ᱴᱷᱤᱠ᱾
ᱠᱷᱮᱛ ᱵᱟᱹᱫᱽ ᱵᱟᱹᱭᱦᱟᱹᱲ ᱨᱮᱱᱟᱜ ᱜᱮ ᱜᱚᱝᱠᱮ ᱠᱟᱹᱢᱤ ᱵᱟᱲᱟ ᱦᱩᱭᱩᱜ ᱠᱟᱱᱟ ᱡᱟᱜᱮ ᱴᱩᱠᱴᱟᱠ ᱠᱟᱹᱴᱤᱡ ᱮ ᱫᱟᱜ ᱵᱟᱲᱟᱣ ᱞᱮ ᱾ ᱠᱟᱱᱟ ᱟᱞᱮ ᱫᱤᱥᱚᱢ ᱥᱮᱱᱟᱜ ᱫᱚ ᱢᱮᱱᱠᱷᱟᱱ ᱟᱯᱮ ᱫᱤᱥᱚᱢ ᱫᱚ ᱱᱟᱜ ᱪᱮᱫ ᱞᱮᱠᱟᱭ ᱫᱟᱜ ᱫᱟᱜ ᱵᱟᱲᱟᱭᱮᱫᱟᱭ ᱜᱚᱝᱠᱮ ᱟᱢ ᱠᱟᱹᱼᱼ ᱠᱟᱹᱴᱤᱡ ᱞᱟᱹᱭ ᱛᱟᱝ ᱢᱮ᱾
ᱟᱞᱮ ᱥᱮᱫ ᱫᱟᱜ ᱢᱟ ᱟᱹᱰᱤ ᱡᱟᱹᱥᱛᱤ ᱜᱮ ᱫᱟᱜ ᱫᱚᱭ ᱫᱟᱜ ᱠᱮᱫᱟ ᱪᱟᱞᱟᱣᱮᱱ ᱧᱤᱫᱟᱹ ᱢᱮᱱᱼᱼ ᱠᱷᱟᱱ ᱫᱟᱜ ᱫᱚ ᱠᱷᱮᱛ ᱨᱮᱫᱚ ᱵᱟᱝᱞᱮ ᱧᱮᱞ ᱧᱟᱢ ᱫᱟᱲᱮᱭᱟᱫᱟ ᱱᱟᱥᱮᱱᱟᱜ ᱡᱟᱦᱟᱸ ᱴᱷᱮᱱ ᱜᱟᱵᱷᱟ ᱜᱟᱹᱵᱷᱤ ᱜᱮᱭᱟ ᱚᱱᱟ ᱠᱚᱨᱮᱱᱟᱜ ᱡᱟᱭᱜᱟ ᱨᱮᱫᱚ ᱧᱮᱞᱚᱜᱚᱜ ᱠᱟᱱᱟ ᱫᱟᱜ᱾ ᱴᱚᱸᱵᱷᱟ ᱟᱠᱟᱱ ᱜᱮᱭᱟ ᱛᱮᱦᱮᱱ ᱦᱚᱸ ᱤᱧ ᱪᱟᱞᱟᱣ ᱞᱤᱱᱟᱹᱧ ᱚᱸᱰᱮ ᱡᱚᱝᱜᱚᱞ ᱥᱟᱯ ᱡᱟᱦᱟᱸ ᱵᱚᱱ ᱢᱮᱛᱟᱜ ᱠᱟᱱ ᱫᱚ ᱜᱷᱟᱥᱢᱚᱨᱟ᱾
ᱦᱳᱭ ᱦᱳᱭ᱾
ᱟᱫᱚ ᱜᱷᱟᱟᱥᱢᱚᱨᱟ ᱮᱢᱟᱫᱟᱹᱧ ᱟᱫᱚ ᱤᱱᱟᱹ ᱞᱮᱠᱟ ᱨᱮ ᱛᱮᱦᱮᱧ ᱥᱮᱛᱟᱜ ᱠᱷᱚᱱᱟᱜ ᱫᱚ ᱯᱷᱟᱠᱟ ᱞᱮᱫ ᱛᱟᱦᱮᱸᱜ ᱜᱮ ᱥᱤᱛᱩᱝ ᱮᱫ ᱛᱟᱦᱮᱸᱫ ᱚᱱᱟ ᱥᱤᱛᱩᱝ ᱧᱮᱞ ᱛᱮᱜᱮ ᱮᱢ ᱪᱟᱞᱟᱣ ᱦᱩᱭᱱᱟ᱾ ᱠᱷᱮᱛ ᱟᱲᱮ ᱟᱲᱮᱛᱮ ᱮᱢ ᱦᱩᱭᱱᱟ ᱜᱷᱟᱥ ᱠᱚ ᱱᱟᱥᱮᱱᱟᱜ ᱟᱨ ᱡᱟᱦᱟᱸ ᱵᱚᱱ ᱥᱤᱨᱚᱢ ᱛᱩᱫ ᱥᱮ ᱵᱮᱱᱟ ᱛᱩᱫ ᱚᱱᱟ ᱠᱚ ᱫᱚᱢᱮ ᱜᱮ ᱦᱮᱱᱟᱜ ᱟᱠᱟᱫᱟ ᱟᱫᱚ ᱚᱱᱟ ᱠᱷᱟᱹᱛᱤᱨ ᱛᱮ ᱚᱱᱟ ᱠᱚᱦᱚᱸ ᱛᱤᱱᱟᱹᱜ ᱮᱢ ᱤᱨᱟ ᱥᱮ ᱛᱤᱱᱟᱹᱜ ᱮᱢ ᱠᱩᱰᱤᱛᱮᱢ ᱞᱟᱜᱟ ᱚᱱᱟ ᱠᱷᱚᱱ ᱞᱟᱹᱭᱫᱟᱹᱧ ᱮᱢᱟᱜ ᱠᱷᱟᱱᱛᱮ ᱡᱩᱫᱤ ᱱᱟᱯᱟᱭᱚᱜᱼᱟ ᱟᱨᱠᱤ ᱚᱱᱠᱟ ᱞᱮᱠᱟ ᱠᱟᱛᱮᱜ ᱮᱱᱟᱝ ᱮᱢ ᱫᱚᱦᱚᱭᱮᱱᱟ
ᱦᱳᱭ
ᱡᱟᱭᱦᱳᱠ ᱟᱫᱚ ᱟᱯᱮ ᱫᱚ ᱡᱷᱚᱛᱚ ᱡᱟᱹᱱᱤᱡ ᱚᱱᱟ ᱠᱚᱫᱚ ᱞᱟᱴᱟ ᱠᱚᱫᱚ ᱵᱟᱹᱱᱩᱜ ᱛᱟᱯᱮᱭᱟ ᱡᱟᱹᱱᱤᱡ?
ᱦᱳᱭ ᱜᱚᱢᱠᱮ ᱢᱮᱱ ᱜᱟᱱᱚᱜᱼᱟ ᱜᱚᱢᱠᱮ ᱞᱟᱹᱭ ᱜᱟᱱᱚᱜᱼᱟ ᱵᱩᱨᱩ ᱫᱚ ᱱᱟᱦᱟᱜ ᱞᱮ ᱵᱩᱨᱩ ᱫᱤᱥᱚᱢ ᱠᱟᱱ ᱨᱮᱦᱚᱸ ᱢᱚᱱᱮ ᱢᱚᱱᱮ ᱛᱮᱞᱮ ᱞᱟᱹᱭᱟ ᱥᱮ ᱦᱚᱲᱠᱚ ᱞᱟᱹᱭᱟ
ᱦᱮᱸ
ᱟᱫᱚ ᱩᱱᱠᱤᱱᱟᱜ ᱢᱮᱱᱠᱷᱟᱱ ᱫᱚ ᱟᱞᱮ ᱫᱚ ᱢᱟᱱᱮ ᱡᱟᱦᱟᱸ ᱨᱮᱱᱟᱜ ᱢᱮᱱᱫᱚ ᱛᱩ ᱚᱲᱟᱜ ᱫᱤᱥᱚᱢ ᱠᱟᱛᱮᱫ ᱞᱮ ᱛᱟᱦᱮᱱ ᱠᱟᱱᱟ ᱾ ᱢᱟᱱᱮ ᱚᱱᱟ ᱠᱚᱨ ᱫᱚ ᱱᱟᱜ ᱜᱚᱢᱠᱮ ᱢᱮᱱ ᱜᱟᱱᱚᱜᱼᱟ ᱢᱟᱱᱮ ᱜᱟᱡᱟᱲ ᱫᱚ ᱵᱟᱹᱱᱩᱜᱼᱟ ᱟᱨ ᱪᱮᱫ ᱥᱮ ᱵᱩᱨᱩ ᱦᱚᱸ ᱵᱟᱹᱱᱩᱜᱼᱟ ᱾
ᱟᱪᱪᱷᱟ
ᱵᱩᱨᱩ ᱫᱚ ᱢᱳᱴᱟᱢᱩᱴᱤ ᱜᱚᱝᱠᱮ ᱢᱮᱱ ᱜᱟᱱᱚᱜᱼᱟ ᱛᱤᱱᱥᱚ ᱥᱮ ᱪᱟᱨᱥᱚ ᱢᱤᱴᱟᱨ ᱥᱟᱺᱜᱤᱧ ᱠᱚᱨᱮᱫ ᱵᱩᱨᱩ ᱫᱚ ᱢᱮᱱᱟᱜᱼᱟ ᱟᱫᱚ ᱜᱚᱝᱠᱮ ᱟᱹᱰᱤ ᱞᱟᱹᱩᱩ ᱞᱟᱹᱴᱩ ᱵᱩᱨᱩ ᱚᱱᱮ ᱟᱸᱡᱚᱢ ᱵᱟᱲᱟ ᱟᱠᱟᱫ ᱜᱮᱭᱟ ᱵᱤᱱ ᱢᱟᱨᱟᱝ ᱵᱩᱨᱩ ᱫᱚᱞᱢᱟ ᱵᱩᱨᱩ ᱾ ᱱᱚᱜᱼ ᱱᱚᱣᱟ ᱵᱩᱨᱩ ᱠᱚ ᱢᱮᱱᱟᱜᱼᱟ ᱟᱫᱚ ᱱᱟᱜ ᱜᱚᱝᱠᱮ ᱢᱮᱱ ᱜᱟᱱᱚᱜᱼᱟ ᱱᱤᱛᱚᱜ ᱫᱚ ᱱᱟᱜ ᱡᱟᱦᱟᱸ ᱟᱵᱤᱱ ᱪᱟᱥᱵᱟᱥ ᱨᱮᱱᱟᱜ ᱵᱮᱱ ᱞᱟᱹᱭ ᱠᱮᱫᱟ ᱚᱱᱟ ᱠᱚᱫᱚ ᱦᱟᱸᱜ ᱜᱚᱢᱠᱮ ᱢᱮᱱ ᱜᱟᱱᱚᱜᱼᱟ ᱟᱹᱰᱤ ᱜᱟᱱ ᱜᱮᱞᱮ ᱞᱟᱦᱟᱣ ᱠᱟᱫᱟ ᱱᱚᱜᱼᱚᱭ ᱡᱟᱵᱚᱰ ᱠᱟ ᱠᱟᱛᱮᱫ ᱜᱮ ᱱᱟᱦᱟᱸᱜ ᱱᱤᱛᱚᱜ ᱟᱲᱮ ᱠᱚ ᱠᱚᱞᱟᱜ ᱵᱟᱲᱟ ᱠᱚ ᱪᱟᱞᱟᱜ ᱠᱟᱱᱟ᱾ ᱟᱫᱚ ᱜᱚᱢᱠᱮ ᱱᱟᱜ ᱛᱚᱞᱟ ᱠᱚᱜᱮ ᱱᱟᱜ ᱫᱚᱢᱮ ᱮᱠᱴᱟ ᱞᱟᱹᱴᱩ ᱧᱚᱜ ᱵᱟᱝ ᱠᱷᱟᱹᱛᱤᱨ ᱛᱮ ᱦᱚᱭᱛᱚ ᱵᱟᱞᱮ ᱨᱚᱦᱚᱭ ᱫᱟᱲᱮᱭᱟ ᱠᱟᱫᱟ ᱟᱫᱚ ᱨᱚᱦᱚᱭ ᱨᱮᱱᱟᱜ ᱜᱮᱞᱮ ᱨᱤᱠᱟᱹ
ᱸ
ᱟᱫᱚ ᱜᱚᱝᱠᱮ ᱱᱤᱛᱚᱜ ᱢᱟᱛᱚ ᱥᱟᱱᱟᱢ ᱦᱚᱲᱜᱮ ᱢᱮᱱᱫᱚ ᱡᱟᱦᱟᱸᱭ ᱠᱷᱚᱱᱟᱜ ᱟᱹᱛᱩ ᱚᱲᱟᱜ ᱥᱮ ᱴᱚᱞᱟ ᱯᱟᱲᱟ ᱨᱮᱵᱚᱱ ᱛᱟᱦᱮᱱᱟ ᱥᱟᱱᱟᱢ ᱦᱚᱲᱜᱮ ᱠᱟᱹᱢᱤ ᱨᱮᱱᱟᱜ ᱠᱟᱹᱴᱤᱡ ᱵᱚᱱ ᱠᱷᱚᱡᱽ ᱠᱷᱚᱵᱚᱨ ᱵᱚᱱ ᱫᱚᱦᱚᱭᱟ ᱡᱩᱫᱤ ᱠᱚ ᱧᱟᱢᱚᱜ ᱠᱷᱟᱱ ᱱᱟᱯᱟᱭᱚᱜᱼᱟ ᱦᱮᱸ ᱥᱮ ᱵᱟᱝ
ᱮᱠᱵᱟᱨᱮ ᱠᱟᱛᱷᱟ ᱫᱚ ᱠᱟᱱ ᱜᱮᱭᱟ ᱚᱱᱠᱟ ᱞᱮᱠᱟ ᱨᱮ ᱧᱮᱞ ᱠᱟᱱᱟ ᱟᱞᱮ ᱦᱚᱸ ᱡᱚᱠᱷᱚᱱ ᱨᱚᱦᱚᱭᱟᱞᱮ ᱩᱱ ᱚᱠᱛᱚ ᱧᱮᱞ ᱠᱟᱱᱟ ᱥᱟᱱᱟᱢ ᱦᱚᱲ ᱢᱤᱫ ᱥᱟᱶ ᱛᱮᱠᱚ ᱨᱚᱦᱚᱭ ᱠᱚ ᱟᱲᱜᱚᱜᱼᱟ ᱟᱫᱚ ᱠᱟᱹᱢᱤᱱ ᱢᱩᱱᱤᱥ ᱧᱟᱢ ᱦᱚᱸ ᱟᱫᱚ ᱩᱱ ᱫᱚᱢ ᱟᱫᱚ ᱡᱟᱞᱟ ᱜᱚᱫᱚᱜᱼᱟ ᱟᱫᱚ ᱥᱟᱱᱟᱢ ᱦᱚᱲ ᱜᱮ ᱛᱚ ᱠᱚ ᱞᱟᱹᱭ? ᱥᱮ ᱤᱧᱟᱝ ᱫᱮᱱ ᱤᱧᱟᱝ ᱞᱟᱦᱟᱛᱮ ᱨᱚᱦᱚᱭ ᱨᱟᱠᱟᱵᱟᱹᱧ ᱦᱟᱱᱤ ᱞᱟᱹᱭᱟ ᱤᱧᱟᱝ ᱞᱟᱦᱟᱨᱮ ᱞᱟᱜᱟᱜ ᱯᱮ ᱤᱧᱟᱝ᱾ ᱟᱫᱚ ᱚᱱᱟ ᱠᱷᱟᱹᱛᱤᱨ ᱛᱮ ᱩᱱᱠᱩ ᱠᱟᱹᱢᱤ ᱢᱩᱱᱤᱥ ᱠᱚ ᱡᱟᱦᱟᱸᱭ ᱠᱚ ᱠᱟᱹᱢᱤ ᱡᱚᱝᱟᱱ ᱦᱚᱲ ᱠᱟᱱᱟ ᱠᱚ ᱩᱱᱠᱩ ᱠᱟᱣᱟᱜ ᱫᱚ ᱪᱮᱫ ᱡᱟᱦᱟᱸ ᱫᱷᱟᱨᱮ ᱵᱷᱟᱜᱤ ᱠᱚ ᱜᱟᱛᱮᱜ ᱟᱠᱚ ᱠᱟᱛᱷᱟ ᱢᱮᱥᱟᱜ ᱛᱟᱠᱚᱣᱟ ᱩᱱᱠᱩ ᱦᱚᱲ ᱥᱟᱶᱛᱮᱜᱮ᱾ ᱞᱟᱦᱟ ᱥᱮᱫ ᱠᱚ ᱥᱮᱱ ᱟᱠᱚᱣᱟ ᱟᱨᱠᱤ
ᱦᱳᱭ ᱦᱳᱭ ᱦᱳᱭ
ᱟᱫᱚ ᱱᱤᱡᱮ ᱦᱚᱢ ᱢᱮᱛᱟ ᱠᱚᱣᱟᱢ ᱡᱮ ᱢᱤᱫ ᱦᱟᱯᱛᱟ ᱵᱷᱤᱛᱤᱨ ᱨᱮᱜᱮ ᱯᱚᱭᱥᱟ ᱠᱚᱫᱚ ᱡᱚᱛᱚ ᱥᱟᱱᱟᱢᱟᱜ ᱮᱢᱟ ᱯᱮ ᱦᱩᱭᱩᱜᱼᱟ
ᱟᱨ ᱡᱩᱫᱤ ᱯᱮ ᱞᱟᱹᱭᱟ ᱟᱯᱮ ᱠᱷᱮᱛ ᱠᱷᱚᱱᱟᱜ ᱨᱟᱠᱟᱵ ᱛᱚᱨᱟ ᱦᱚᱸ ᱤᱱᱠᱟᱹ ᱦᱚᱸ ᱵᱟᱠᱚ ᱦᱮᱡ ᱞᱟᱹᱜᱤᱫᱚᱜᱼᱟ ᱟᱫᱚ ᱦᱟᱝᱠᱩ ᱴᱷᱮᱱ ᱫᱚ ᱚᱱᱮᱸ ᱟᱞᱮ ᱭᱟᱜ ᱠᱟᱛᱷᱟ ᱨᱮᱫᱚ ᱚᱱᱠᱟᱟᱜᱮ ᱢᱤᱫᱽ ᱫᱷᱟᱣ ᱞᱮ ᱫᱚᱢᱮ ᱠᱷᱟᱴᱟᱣ ᱢᱮᱱᱮᱡᱼᱟ ᱱᱩᱠᱩ ᱫᱚ ᱟᱞᱚᱯᱮ ᱪᱟᱞᱟᱜᱼᱟ᱾
ᱟᱫᱚ ᱢᱮᱴᱟᱝ ᱫᱤᱫᱤ ᱦᱚᱲ ᱱᱚᱝᱠᱟᱭ ᱞᱟᱹᱭ ᱮᱫᱟ ᱞᱮ ᱫᱟᱭ ᱱᱚᱝᱠᱟ ᱠᱚ ᱢᱤᱛᱟᱹᱧ ᱠᱟᱱᱟ ᱩᱱᱤᱭᱟᱜ ᱩᱱᱠᱩᱣᱟᱜ ᱠᱟᱹᱢᱤᱢ ᱪᱟᱞᱟᱜ ᱠᱟᱱᱟ ᱫᱚᱢᱮ ᱠᱚ ᱠᱷᱟᱴᱟᱣᱟ ᱟᱹᱰᱤ ᱜᱷᱟᱹᱲᱤᱠ ᱦᱮᱸᱥᱮ᱾ ᱚᱱᱟ ᱠᱷᱟᱹᱛᱤᱨ ᱛᱮ ᱫᱚ ᱧᱟᱢ ᱦᱚᱸ ᱢᱩᱥᱠᱤᱞ ᱜᱚᱫᱚᱜ ᱜᱮᱭᱟ ᱱᱤᱡᱮᱥᱚᱵ ᱠᱚᱫᱚ
ᱦᱳᱭ ᱜᱚᱝᱠᱮ᱾
ᱟᱫᱚ ᱜᱚᱝᱠᱮ ᱢᱮᱱ ᱜᱟᱱᱚᱜᱼᱟ ᱦᱮᱸ ᱜᱚᱝᱠᱮ ᱟᱞᱮ ᱥᱮᱫᱽ ᱥᱮᱫᱽ ᱦᱚᱸ ᱚᱱᱠᱟᱜᱮ ᱟᱫᱚ ᱟᱞᱮ ᱥᱮᱫᱽ ᱫᱚ ᱚᱱᱮ ᱡᱤᱱᱤᱥ ᱦᱩᱭᱩᱜ ᱠᱟᱱᱟ ᱟ ᱠᱟᱹᱣᱰᱤ ᱡᱟᱦᱟᱸᱭ ᱰᱷᱮᱨᱮ ᱮᱢᱚᱜᱼᱟ ᱩᱱᱤᱜᱮ ᱦᱭᱛᱳ ᱩᱱᱤ ᱴᱷᱮᱱ ᱜᱮ ᱠᱟᱹᱢᱤ ᱠᱚ ᱪᱟᱞᱟᱜ ᱞᱟᱹᱜᱤᱫᱚᱜᱼᱟ ᱥᱮ ᱡᱟᱦᱟᱸᱭ ᱴᱷᱮᱱ ᱦᱳᱭᱛᱚ ᱡᱚᱢ ᱧᱩ ᱠᱟᱹᱴᱤᱡ ᱴᱷᱤᱠ ᱠᱚ ᱧᱟᱢᱟ ᱢᱤᱫ ᱵᱮᱲᱟᱛᱮ ᱡᱚᱢ ᱮᱢᱚᱜ ᱞᱟᱜᱟᱣ ᱵᱚᱱᱟ
ᱦᱮᱸ ᱦᱮᱸ ᱪᱮᱫᱟᱜ ᱥᱮ ᱵᱟᱝ
ᱜᱚᱢᱠᱮ ᱦᱮᱸ ᱚᱱᱟ ᱞᱮᱠᱟᱛᱮᱫᱚ ᱱᱟᱦᱟᱜ ᱦᱭᱛᱳ ᱡᱟᱦᱟᱸᱭ ᱴᱷᱮᱱ ᱦᱭᱛᱳ ᱠᱟᱹᱢᱤ ᱵᱟᱲᱟ ᱠᱟᱫᱟ ᱠᱚ ᱞᱟᱦᱟᱛᱮ ᱠᱟᱹᱴᱤᱡ ᱥᱚᱢᱯᱚᱨᱠᱚ ᱚ ᱡᱟᱦᱟᱸᱭ ᱠᱚᱴᱷᱮᱱ ᱫᱚ ᱱᱟᱯᱟᱭᱟ ᱩᱱᱤ ᱴᱷᱮᱱ ᱫᱚ ᱦᱟᱜ ᱠᱟᱹᱴᱤᱡ ᱪᱟᱬᱮ ᱧᱚᱜ ᱠᱚ ᱪᱟᱞᱟᱜᱼᱟ ᱞᱟᱹᱜᱤᱫᱚᱜᱼᱟ ᱟᱨ ᱴᱟᱠᱟ ᱠᱟᱹᱣᱰᱤ ᱦᱳᱭᱛᱳ ᱡᱟᱦᱟᱸᱭ ᱠᱟᱹᱴᱤᱡᱱᱟᱜ ᱜᱚᱢᱠᱮ ᱟᱱᱟᱴ ᱧᱚᱜ ᱜᱮᱛᱟ ᱠᱚᱣᱟ ᱥᱮ ᱠᱟᱹᱢᱤ ᱛᱟᱞᱮ ᱯᱮ ᱟᱨ ᱠᱚᱭᱮᱠ ᱫᱤᱱ ᱯᱚᱨᱮᱞᱮ ᱞᱮ ᱮᱢᱟ ᱯᱮᱭᱟ ᱛᱟᱦᱚᱞᱮ ᱩᱱᱠᱩ ᱠᱚᱴᱷᱮᱱ ᱫᱚ ᱜᱚᱢᱠᱮ ᱢᱮᱱ ᱜᱟᱱᱚᱜᱼᱟ ᱫᱚᱢᱮ ᱪᱟᱬ ᱫᱚ ᱵᱟᱠᱚ ᱪᱟᱞᱟᱜ ᱞᱟᱹᱜᱤᱫᱚᱜᱼᱟ
ᱦᱳᱭ ᱴᱷᱤᱠ ᱟᱫᱚ ᱚᱱᱠᱟ ᱜᱮ ᱧᱮᱞ ᱠᱟᱱᱟ ᱛᱚ᱾
ᱦᱳᱭ ᱦᱳᱭ᱾
ᱟᱫᱚ ᱢᱟ ᱚᱠᱚᱭ ᱛᱮ ᱚᱠᱚᱭ ᱪᱮᱫ ᱮᱢ ᱢᱮᱛᱟᱭᱟ ᱟᱫᱚ ᱢᱟ ᱚᱠᱚᱭ ᱛᱮ ᱪᱮᱫ ᱮᱢ ᱵᱩᱡᱷᱟᱹᱣᱭᱟ ᱢᱟ ᱵᱩᱡᱷᱟᱣ
ᱦᱳᱭ ᱜᱚᱝᱠᱮ ᱠᱮ ᱟᱨ ᱟᱥᱚᱞ ᱠᱟᱛᱷᱟ ᱦᱩᱭᱩᱜ ᱠᱟᱱᱟ ᱜᱚᱢᱠᱮ ᱥᱟᱱᱟᱢ ᱦᱚᱲ ᱜᱮ ᱟᱭᱟᱜ ᱢᱚᱱᱮ ᱨᱮᱱᱟᱜ ᱡᱤᱱᱤᱥ, ᱚᱠᱚᱭ ᱴᱷᱮᱱᱮ ᱪᱟᱞᱟᱜᱼᱟ ᱵᱟᱭ ᱪᱟᱞᱟᱜᱼᱟ, ᱱᱤᱭᱟᱹ ᱢᱟᱛᱚ ᱚᱠᱚᱭ ᱦᱚᱸ ᱡᱚᱨ ᱡᱚᱵᱚᱨ ᱨᱮᱱᱟᱜ ᱫᱚ ᱵᱟᱝ ᱛᱟᱦᱮᱱ ᱛᱟᱵᱚᱱᱟ ᱦᱮᱸ ᱥᱮ ᱵᱟᱝ?
ᱟᱭᱟᱜ ᱜᱚᱛᱚᱨ ᱠᱷᱟᱴᱟᱣ ᱠᱟᱛᱮ ᱟᱭᱮᱜ ᱨᱳᱡᱽᱜᱟᱨ ᱪᱚᱝᱟ ᱥᱮ ᱵᱟᱝ?
ᱦᱳᱭ ᱦᱳᱭ ᱦᱳᱭ᱾ ᱟᱨ ᱜᱚᱝᱠᱮ ᱡᱩᱫᱤ ᱜᱚᱝᱠᱮ ᱢᱩᱱᱤᱥ ᱥᱮ ᱠᱟᱹᱢᱤᱱ ᱜᱮ ᱡᱩᱫᱤ ᱵᱟᱠᱚ ᱧᱟᱢᱚᱜᱼᱟ, ᱛᱟᱦᱚᱞᱮ ᱟᱵᱚ ᱠᱤ ᱵᱟᱵᱚᱱ ᱨᱚᱦᱚᱭᱟ ᱥᱮ ᱵᱟᱵᱚᱱ ᱪᱟᱥᱟ ᱦᱮᱸ ᱥᱮ ᱵᱟᱝ?
ᱦᱮᱸ ᱠᱟᱛᱷᱟ ᱫᱚ ᱠᱟᱱ ᱜᱮᱭᱟ, ᱟᱫᱚ ᱚᱲᱟᱜ ᱦᱚᱲᱜᱮ ᱚᱲᱟᱜ ᱦᱚᱲᱜᱮ ᱚᱱ ᱠᱟ ᱵᱟᱹᱭ ᱵᱟᱹᱭᱛᱮ ᱨᱚᱦᱚᱭ
ᱦᱮᱸ ᱠᱚᱢ ᱠᱚᱢ ᱛᱮ ᱠᱟᱹᱴᱤᱡ ᱠᱟᱹᱴᱤᱡ ᱛᱮ᱾ ᱦᱳᱭ ᱚᱱᱠᱟ ᱠᱟᱛᱮᱫ ᱛᱟᱦᱚᱞᱮ ᱱᱚᱜᱱᱟ ᱜᱚᱝᱠᱮ ᱪᱟᱥ ᱫᱚ ᱠᱚᱨᱟᱣ ᱦᱩᱭᱩᱜᱼᱟ ᱱᱤᱭᱟᱹ ᱢᱟᱱᱮ ᱟᱞᱮ ᱫᱤᱥᱚᱢ ᱫᱚ ᱱᱟᱜ ᱟᱫᱚ, ᱜᱚᱢᱠᱮ ᱟᱯᱮ ᱫᱤᱥᱚᱢ ᱫᱚ ᱡᱟᱠ ᱞᱟᱹᱭ ᱠᱮᱫᱟᱢ ᱚᱱᱟ ᱦᱚᱸ ᱠᱟᱹᱴᱤᱡ ᱱᱟᱯᱟᱭ ᱵᱩᱡᱽ ᱠᱤᱫᱟᱹᱧ ᱤᱧᱦᱚᱸ᱾
ᱦᱳᱭ ᱟᱫᱚ ᱟᱞᱮ ᱫᱷᱟᱨᱮ ᱫᱚ ᱚᱱ ᱠᱟ ᱫᱟᱢ ᱠᱚ ᱠᱤᱱᱛᱩ ᱵᱟᱠᱚ ᱨᱟᱠᱟᱵ ᱟᱠᱟᱫᱼᱟ ᱢᱮᱱᱠᱷᱟᱱ ᱦᱮᱸᱥᱮ᱾ ᱚᱱᱠᱟ ᱨᱚᱦᱚᱭ ᱠᱚᱨᱮᱱᱟᱜ ᱟᱨ ᱫᱚᱫᱟᱢ ᱡᱟᱦᱟᱸ ᱨᱚᱦᱚᱭ ᱞᱮᱠᱟᱱᱟᱜ ᱚᱱᱟ ᱠᱚ ᱵᱟᱠᱚ ᱨᱟᱠᱟᱵ ᱟᱠᱟᱫᱟ ᱩᱱᱟᱹᱜ ᱥᱟᱸᱜᱮ ᱫᱚ ᱟᱞᱮ ᱥᱮᱫ ᱰᱮᱲ ᱥᱚ ᱮᱠᱥᱚ ᱥᱳᱛ ᱛᱳᱨ ᱤᱱᱠᱟᱹᱜᱮ ᱦᱮᱱᱟᱜ ᱟᱠᱟᱫᱟ ᱦᱮᱸ ᱥᱮ, ᱟᱢ ᱫᱚ ᱟᱫᱚ ᱱᱤᱡᱮ ᱦᱚᱸ ᱴᱷᱤᱠ ᱜᱮᱭᱟ ᱮ ᱱᱤᱡᱮ ᱫᱚ ᱚᱱᱟᱛᱮ ᱢᱮᱱ ᱦᱩᱭᱩᱜ ᱜᱮᱭᱟ ᱡᱮ ᱠᱷᱮᱛ ᱠᱷᱚᱱᱟᱜ ᱨᱟᱠᱟᱵ ᱦᱚᱸ ᱯᱚᱭᱥᱟ ᱞᱮ ᱮᱢᱟ ᱯᱮᱭᱟ᱾ ᱛᱚᱵᱩ ᱵᱟᱠᱚ ᱧᱟᱢᱚᱜᱼᱟ ᱦᱚᱲ, ᱢᱟ ᱟᱫᱚ ᱪᱮᱫ ᱮᱢ ᱢᱮᱛᱟ ᱠᱚᱣᱟ᱾
ᱦᱳᱭ ᱜᱚᱝᱠᱮ ᱟᱞᱮ ᱥᱮᱫ ᱦᱚᱸ ᱚᱱᱠᱟᱜᱮ, ᱡᱟᱦᱟᱸ ᱞᱮᱠᱟ ᱵᱮᱱ ᱞᱟᱹᱭᱮᱫᱟ ᱚᱱᱠᱟᱜᱮ, ᱜᱚᱝᱠᱮ ᱟᱞᱮᱥᱮᱫ ᱫᱚ ᱱᱤᱝᱠᱟᱹ ᱠᱟᱛᱮᱫ ᱨᱮᱴ ᱫᱚᱠᱚ ᱨᱟᱠᱟᱵ ᱟᱠᱟᱫᱟ ᱢᱟᱱᱮ ᱠᱟᱹᱢᱤ ᱨᱮᱱᱟᱜ ᱫᱚ ᱜᱚᱱᱚᱝ ᱫᱚ ᱱᱤᱭᱟᱹ ᱠᱷᱟᱹᱛᱤᱨ ᱛᱮᱠᱚ ᱨᱟᱠᱟᱵ ᱟᱠᱟᱫᱟ, ᱢᱟᱱᱮ ᱚᱱᱮ ᱡᱮ ᱱᱟᱦᱟᱜ ᱵᱟᱦᱟ ᱢᱟᱱᱮ ᱵᱟᱦᱟ ᱥᱮ ᱥᱚᱦᱚᱨᱟᱭ ᱵᱚᱸᱜᱟ ᱠᱚᱨᱮᱫ ᱡᱟᱦᱟᱱᱟᱜ ᱟᱸᱻ ᱡᱟᱦᱟᱱᱟᱜ ᱧᱩᱛᱩᱢ ᱛᱮ ᱥᱩᱠᱨᱤ ᱠᱚᱵᱚᱱ ᱜᱚᱡ ᱠᱚᱫᱚ, ᱟᱫᱚ ᱩᱱᱠᱩ ᱱᱟᱦᱟᱸᱜ ᱢᱮᱱᱫᱚ ᱡᱟᱦᱟᱭᱱᱟᱜ ᱥᱩᱠᱨᱤ ᱜᱚᱡᱮ ᱠᱟᱱᱟᱭ ᱩᱱᱤ ᱡᱩᱫᱤ ᱱᱟᱸᱜ ᱢᱮᱱᱫᱚ ᱜᱚᱱᱚᱝ ᱡᱩᱫᱤ ᱰᱷᱮᱨ ᱧᱚᱜ ᱛᱮ ᱟᱠᱷᱨᱤᱧᱟᱭ᱾
ᱦᱩᱸ
ᱛᱟᱦᱚᱞᱮ ᱤᱱᱟᱹ ᱠᱷᱟᱱ ᱜᱮ ᱱᱟᱦᱟᱜ ᱜᱚᱢᱠᱮ ᱢᱮᱱᱫᱚ ᱟᱹᱛᱩ ᱠᱚᱨᱮᱱ ᱡᱟᱦᱟᱸᱭ ᱢᱩᱱᱤᱥ ᱥᱮ ᱠᱟᱹᱢᱤᱱ ᱠᱚ ᱢᱮᱱᱟᱜ ᱠᱚᱣᱟ ᱛᱟᱦᱚᱞᱮᱱᱟᱜ ᱜᱚᱢᱠᱮ ᱤᱱᱟᱹ ᱠᱷᱟᱹᱛᱤᱨ ᱜᱮ ᱱᱟᱦ ᱩᱱᱠᱩ ᱦᱚᱸ ᱰᱷᱮᱨ ᱠᱚ ᱞᱟᱹᱭᱟ ᱟᱨ ᱜᱚᱝᱠᱮ ᱚᱱᱟ ᱡᱤᱞ ᱠᱚᱦᱚᱸ ᱡᱩᱫᱤ ᱠᱚᱢ ᱡᱚᱢ ᱢᱟᱱᱮ ᱠᱚᱢ ᱡᱷᱚᱢ ᱛᱮ ᱧᱟᱢᱚᱜᱼᱟ ᱛᱟᱦᱚᱞᱮ ᱩᱱᱠᱩ ᱦᱚᱸ ᱫᱚᱢᱮ ᱫᱚ ᱵᱟᱠᱚ ᱡᱟᱹᱲᱤᱭᱟ᱾
ᱦᱮᱸ ᱦᱮᱸ ᱢᱟᱱᱮ ᱡᱤᱱᱤᱥ ᱠᱚᱨᱮᱱᱟᱜ ᱫᱟᱢ ᱥᱟᱸᱜᱮ ᱞᱮᱱᱠᱷᱟᱱ ᱟᱞᱮᱭᱟᱜ ᱠᱟᱹᱢᱤ ᱨᱮᱱᱟᱜ ᱫᱟᱢ ᱫᱚ ᱪᱮᱫᱟᱜ ᱵᱟᱝ ᱥᱟᱸᱜᱮ ᱟ ᱥᱮᱪᱮᱫᱼᱼ
ᱦᱳᱭ ᱦᱳᱭ ᱟᱨ ᱥᱟᱱᱟᱢ ᱦᱚᱲ ᱜᱮᱠᱚ ᱞᱟᱹᱭᱟ ᱡᱤᱱᱤᱥ ᱨᱮᱱᱟᱜ ᱡᱩᱫᱤ ᱫᱟᱢᱚᱜᱼᱟ ᱛᱟᱦᱚᱞᱮ ᱟᱞᱮ ᱠᱟᱹᱢᱤ ᱦᱚᱲ ᱟᱨ ᱪᱤᱠᱟᱹᱛᱮ ᱵᱟᱝ ᱫᱟᱢᱚᱜᱼᱟ ᱦᱮᱸᱥᱮ ᱵᱟᱝ ᱦᱳᱭ ᱦᱳᱭ᱾
ᱛᱚᱵᱮ ᱠᱟᱱ ᱜᱮᱭᱟ ᱵᱟᱝ ᱫᱚ ᱵᱟᱝ ᱟᱵᱚ ᱦᱚᱸ ᱱᱤᱛᱚᱜ ᱧᱮᱞ ᱦᱩᱭᱩᱜ ᱜᱮᱭᱟ ᱥᱮ᱾ ᱚᱱᱠᱟ ᱜᱮ ᱱᱤᱛᱚᱜ ᱡᱷᱚᱛᱚ ᱥᱟᱱᱟᱢ ᱡᱤᱱᱤᱥ ᱫᱟᱢ ᱦᱚᱸ ᱵᱟᱹᱲᱛᱤᱜ ᱠᱟᱱᱟ᱾ ᱢᱮᱱᱠᱷᱟᱱ ᱟᱵᱚᱣᱟᱜ ᱠᱟᱹᱢᱤ ᱨᱳᱡᱽ ᱫᱚ ᱪᱮᱫᱟᱜ ᱵᱟᱝ ᱵᱟᱹᱲᱛᱤᱜᱼᱟ ᱠᱟᱛᱷᱟ ᱫᱚ ᱤᱱᱟᱹᱜ ᱠᱟᱛᱷᱟ ᱠᱟᱱᱟ ᱥᱮ?
ᱦᱳᱭ ᱦᱳᱭ ᱦᱳᱭ ᱚᱱᱮ ᱚᱱᱠᱟ ᱜᱚᱝᱠᱮ᱾
ᱟᱫᱚ ᱵᱟᱨ ᱥᱚ ᱟᱹᱲᱟᱹᱭ ᱥᱚ ᱠᱟᱛᱮᱜ ᱯᱮᱥᱚ ᱫᱷᱟᱹᱵᱤᱡ ᱠᱚ ᱮᱢᱟ ᱠᱚ ᱠᱟᱱ ᱜᱮᱭᱟ ᱠᱚ ᱚᱠᱟ ᱠᱚᱨᱮ ᱫᱚ᱾
ᱦᱮᱸ ᱜᱚᱝᱠᱮ ᱟᱞᱮᱥᱮᱫ ᱦᱚᱸ ᱚᱱᱠᱟ ᱜᱮ ᱟᱫᱚ ᱚᱱᱮ ᱚᱱᱮ ᱚᱱᱠᱟ ᱫᱟᱢ ᱠᱚ ᱰᱷᱮᱨᱮᱫ ᱠᱷᱟᱱ ᱱᱩᱠᱩ ᱠᱟᱹᱲᱢᱤ ᱠᱚᱣᱟᱜ ᱦᱚᱸ ᱦᱳᱭᱛᱚ ᱡᱟᱦᱟᱸᱭ ᱠᱟᱹᱴᱤᱡ ᱥᱟᱸᱜᱮ ᱧᱚᱜ ᱠᱟᱹᱴᱤᱡ ᱢᱮᱱᱫᱚ ᱪᱟᱥ ᱟᱵᱟᱫ ᱢᱮᱱᱟᱜ ᱛᱟᱭᱟ, ᱥᱮ ᱡᱚᱢᱤ ᱡᱟᱭᱜᱟ ᱢᱮᱱᱟᱜ ᱛᱟᱭᱟ ᱩᱱᱤ ᱫᱚ ᱪᱤᱠᱟᱹᱭᱟᱭ ᱰᱷᱮᱨ ᱧᱚᱜ ᱛᱮᱜᱮ ᱠᱟᱹᱢᱤᱱ ᱛᱚ ᱱᱤᱦᱟᱹᱛᱮ ᱞᱟᱜᱟᱣᱮ ᱜᱮᱭᱟ ᱵᱟᱝ?
ᱦᱮᱸ ᱱᱤᱡᱮᱨᱟᱜ ᱫᱚ ᱡᱮᱢᱚᱱ ᱥᱟᱢᱴᱟᱣ ᱫᱟᱲᱮᱭᱟᱜᱼᱟ ᱟᱫᱚ ᱪᱮᱫ ᱞᱮᱠᱟ ᱦᱚᱲᱟᱜ ᱮᱢ ᱦᱚᱲ ᱡᱩᱫᱤ ᱠᱚ ᱜᱚᱲᱚᱣᱟᱢ ᱠᱷᱟᱱ ᱫᱚ ᱞᱚᱜᱚᱱ ᱢᱟᱪᱷᱟᱢ ᱥᱟᱢᱴᱟᱣᱟ ᱟᱨ ᱵᱟᱝᱠᱷᱟᱱ ᱵᱟᱹᱭ ᱵᱟᱹᱭ ᱛᱮᱢ ᱥᱟᱢᱴᱟᱣ ᱡᱟᱣᱨᱟ ᱛᱟᱢᱟ
ᱦᱮᱸ ᱜᱚᱝᱠᱮ ᱟᱨ ᱟᱨ ᱱᱤᱭᱟᱹ ᱵᱚᱱ ᱠᱚᱭᱚᱜ ᱦᱚᱨ ᱠᱟᱜᱼᱟ ᱟᱵᱚ ᱢᱮᱱᱫᱚ ᱪᱟᱲ ᱧᱚᱜ ᱢᱟᱱᱮ ᱟᱨᱚ ᱟᱹᱰᱤ ᱜᱚᱴᱟᱝ ᱟᱨᱚ ᱠᱟᱹᱢᱤ ᱠᱚ ᱛᱟᱦᱮᱱ ᱛᱟᱵᱚᱱᱟ ᱜᱚᱝᱠᱮ ᱱᱤᱛᱚᱜ ᱡᱮᱢᱚᱱ ᱱᱚᱜᱼᱚ ᱱᱚᱣᱟ ᱡᱚᱸᱰᱨᱟ ᱠᱚᱦᱚᱸ ᱮᱨ ᱵᱟᱲᱟ ᱦᱩᱭ ᱠᱟᱱᱟ ᱦᱳᱭᱥᱮ
ᱴᱷᱤᱠ ᱴᱷᱤᱠ
ᱡᱚᱸᱰᱨᱟ ᱠᱚ ᱮᱨ ᱵᱟᱲᱟ ᱟᱠᱟᱱ ᱠᱷᱟᱱ ᱫᱚ ᱱᱤᱛᱚᱜ ᱫᱚ ᱥᱟᱱᱟᱢ ᱦᱚᱲ ᱜᱮ ᱱᱟᱜ ᱟᱹᱛᱩ ᱚᱲᱟᱜ ᱦᱚᱲ ᱫᱚᱠᱚ ᱪᱤᱱᱛᱟᱹᱭᱮᱫᱟ ᱪᱟᱬᱮ ᱢᱟᱲᱮ ᱢᱮᱱᱫᱚ ᱦᱩᱲᱩ ᱨᱚᱦᱚᱭ ᱡᱩᱫᱤ ᱦᱩᱭᱩᱜᱼᱟ ᱛᱟᱞᱦᱮ ᱡᱚᱸᱰᱨᱟ ᱠᱚ ᱯᱩᱭ ᱥᱮ ᱵᱮᱸᱜᱟᱲ ᱟᱨᱚ ᱨᱚᱦᱚᱭ ᱵᱟᱲᱟ ᱦᱩᱭ ᱟᱠᱟᱱᱟ ᱢᱟᱹᱨᱤᱪ ᱠᱚ ᱦᱮᱸ ᱚᱲᱟᱜ ᱦᱚᱲ ᱫᱚᱠᱚ ᱪᱤᱱᱛᱟᱹ ᱵᱟᱲᱟᱭᱮᱫᱟ ᱮᱱᱠᱷᱟᱱ ᱱᱤᱭᱟᱹ ᱨᱚᱦᱚᱭ ᱵᱟᱲᱟ ᱠᱟᱛᱮ ᱚᱱᱟ ᱠᱚ ᱯᱩᱭᱟᱵᱚᱱ
ᱚ ᱟᱪᱪᱷᱟ
ᱦᱳᱭ ᱟᱨ ᱜᱚᱝᱠᱮ ᱥᱟᱱᱟᱢᱟᱜ ᱡᱩᱫᱤ ᱢᱤᱫ ᱥᱟᱶᱛᱮ ᱦᱳᱭ ᱢᱟ
ᱞᱟᱹᱭ ᱫᱟᱹᱧ ᱤᱭᱟᱹ ᱟᱯᱮᱥᱮᱫ ᱫᱚ ᱩᱫ ᱧᱟᱢᱚᱜ ᱠᱟᱱᱟ ᱥᱮ ᱵᱟᱝ
ᱦᱳᱭ ᱜᱚᱝᱠᱮ ᱜᱚᱝᱠᱮ ᱩᱫ ᱢᱮᱱ ᱞᱮᱠᱷᱟᱱ ᱫᱚ ᱟᱞᱮᱥᱮᱫ ᱫᱚ ᱟᱹᱰᱤ ᱰᱷᱮᱨ ᱜᱮ ᱧᱟᱢᱚᱜᱼᱟ
ᱟᱪᱪᱷᱟ
ᱱᱤᱛᱚᱜ ᱱᱟ ᱡᱟᱦᱟᱸ ᱠᱚᱨᱮᱱᱟᱜ ᱦᱳᱭᱛᱳ ᱵᱩᱥᱩᱵ ᱠᱚᱞᱮ ᱯᱟᱞᱚᱭ ᱠᱟᱜ ᱠᱟᱱᱟ ᱥᱮ ᱚᱱᱟ ᱫᱚ ᱜᱚᱝᱠᱮ ᱟᱞᱮ ᱥᱮᱫ ᱫᱚᱦᱟᱜ ᱠᱚ ᱢᱮᱛᱟᱜ ᱠᱟᱱᱟ ᱵᱩᱥᱩᱵ ᱩᱫ
ᱴᱷᱤᱠ ᱴᱷᱤᱠ
ᱟᱫᱚ ᱵᱩᱥᱩᱵ ᱩᱫ ᱫᱚ ᱜᱚᱝᱠᱮ ᱡᱟᱦᱟᱸ ᱞᱮᱠᱟ ᱥᱤᱵᱤᱞᱟ ᱥᱮ ᱮᱴᱟᱜ ᱩᱫ ᱫᱚ ᱚᱱᱠᱟ ᱫᱚ ᱵᱟᱝ ᱥᱤᱵᱤᱞᱟ
ᱦᱮᱸ ᱚᱱᱟ ᱟᱨᱦᱚ ᱰᱟᱺᱝᱣᱟᱹ ᱞᱟᱫ ᱞᱟᱹᱭ ᱢᱮ ᱟᱨᱦᱚᱸ ᱫᱚᱢᱮ ᱥᱮᱵᱮᱞᱟ
ᱚ ᱦᱳᱭ ᱦᱳᱭ ᱚᱱᱮ ᱡᱮᱢᱚᱱ ᱤᱭᱟᱹ ᱚᱱᱮ ᱚᱱᱟ ᱞᱟᱫ ᱠᱟᱛᱮᱫ ᱥᱟᱠᱟᱢ ᱨᱮ ᱢᱩᱲᱟᱹᱣ ᱠᱟᱛᱮᱫ ᱵᱩᱞᱩ ᱥᱟᱥᱟᱝ ᱢᱟᱹᱨᱤᱪ ᱠᱚ ᱮᱢ ᱵᱟᱲᱟ ᱠᱟᱛᱮᱫ ᱡᱟᱦᱟᱸ ᱥᱤᱵᱤᱞᱟᱥᱮ ᱜᱚᱝᱠᱮ ᱟᱹᱰᱤ ᱪᱮᱦᱨᱟ ᱵᱩᱡᱩᱜᱼᱟ ᱦᱮᱸ ᱥᱮ ᱵᱟᱝ
ᱵᱟᱝ ᱱᱮᱜᱮ ᱱᱤᱛᱚᱜ ᱜᱮ ᱢᱤᱫᱴᱟᱝ ᱜᱟᱛᱮ ᱜᱤᱫᱽᱨᱟᱹ ᱵᱩᱱᱩ ᱟᱹᱜᱩ ᱠᱮᱫᱟᱭ ᱦᱮᱸᱥᱮ ᱚᱱᱟ ᱫᱤᱥᱟᱹ ᱠᱟᱛᱮ ᱠᱩᱞᱤ ᱞᱮᱱ ᱵᱩᱱᱩᱢ ᱩᱫ ᱫᱚ ᱛᱟᱦᱚᱞᱮ ᱡᱚᱢ ᱜᱮᱭᱟ ᱥᱮ ᱵᱟᱝ
ᱦᱳᱭ ᱜᱚᱝᱠᱮ ᱵᱩᱱᱩᱝ ᱫ ᱵᱚᱞᱛᱮ ᱫᱚ ᱡᱟᱦᱟᱸ ᱫᱚ ᱟᱞᱮ ᱥᱮᱫ ᱫᱚᱠᱚ ᱢᱮᱛᱟᱜᱼᱟ ᱜᱚᱝᱠᱮ ᱢᱩᱪᱤ ᱫ᱾
ᱢᱚᱱᱮ ᱦᱩᱭᱩᱜ ᱠᱟᱱᱟ ᱦᱟᱱᱮ ᱵᱩᱱᱩᱢ ᱨᱮᱜᱮ ᱦᱩᱭᱩᱜᱼᱟ ᱡᱟᱦᱟᱸ᱾
ᱚ ᱦᱳᱭ ᱜᱚᱢᱠᱮ ᱡᱟᱦᱟᱸ ᱫᱚ ᱠᱟᱹᱴᱤᱡ ᱠᱟᱹᱴᱤᱡ ᱦᱩᱭᱩᱜ ᱟᱥᱮ ᱚ ᱦᱳᱭ ᱦᱳᱭ ᱦᱭ ᱦᱮᱸ ᱜᱚᱝᱠᱮ ᱚᱱᱟ ᱦᱚᱸ ᱟᱹᱰᱤ ᱪᱮᱦᱨᱟ ᱥᱤᱵᱤᱞᱟ ᱡᱤᱞ ᱞᱮᱠᱟ᱾
ᱦᱮᱭ ᱦᱳᱭ
ᱡᱤᱞ ᱚᱱᱟ ᱨᱮᱱᱟᱜ ᱥᱤᱵᱤᱞ ᱫᱚ ᱜᱚᱢᱠᱮ ᱡᱤᱞ ᱞᱮᱠᱟ ᱵᱩᱡᱷᱟᱹᱜᱼᱟ᱾
ᱮᱠᱵᱟᱨ ᱮᱠᱵᱟᱨ ᱟᱫᱚ ᱚᱱᱟ ᱫᱚᱢᱮ ᱥᱟᱞᱟ ᱦᱩᱭᱩᱜᱼᱟ ᱟᱹᱰᱤ ᱜᱷᱟᱹᱲᱤᱡ ᱚᱱᱟ ᱜᱮ ᱦᱩᱭᱩᱜ ᱠᱟᱱᱟ ᱢᱮᱱ ᱠᱟᱛᱷᱟ᱾
ᱦᱳᱭ ᱚᱱᱮ ᱚᱱᱟ ᱜᱮ ᱥᱟᱞᱟ ᱦᱩᱭᱩᱜᱼᱟ᱾ ᱦᱳᱭ ᱚᱱᱟ ᱡᱮᱢᱚᱱ ᱜᱚᱝᱠᱮ ᱚᱱᱟ ᱜᱟᱰᱟ ᱥᱮ ᱜᱟᱹᱰᱭᱟᱹ ᱠᱷᱚᱱᱟᱜ ᱥᱮ ᱵᱟᱸᱫᱽ ᱯᱩᱠᱷᱨᱤ ᱠᱷᱚᱱᱟᱜ ᱡᱟᱦᱟᱸ ᱞᱮᱠᱟ ᱨᱚᱠᱚᱡ ᱠᱚᱵᱚᱱ ᱚᱣᱟᱨ ᱟᱹᱜᱩ ᱠᱚᱣᱟ ᱡᱟᱦᱟᱸ ᱞᱮᱠᱟ ᱥᱩᱡ ᱞᱟᱜᱟᱣ ᱵᱚᱱᱟ ᱜᱚᱝᱠᱮ ᱚᱱᱮ ᱚᱱᱠᱟᱜᱮ ᱚᱱᱟ ᱦᱚᱸ ᱚᱱᱟ ᱵᱟᱪᱷᱟᱣ ᱦᱩᱭᱩᱜᱼᱟ᱾ ᱟᱨ ᱜᱚᱝᱠᱮ ᱚᱱᱟ ᱫᱚ ᱵᱩᱱᱩᱢ ᱦᱳᱭ ᱦᱳᱭ ᱟᱨ ᱵᱩᱱᱩᱢ ᱨᱮᱱᱟᱜ ᱛᱚ ᱟᱨ ᱚᱱᱟ ᱟᱫᱚ ᱜᱚᱢᱠᱮ ᱵᱟᱹᱞᱤ ᱠᱚ ᱞᱟᱜᱟᱣ ᱞᱮᱱᱠᱷᱟᱱ ᱠᱟᱹᱴᱤᱡ ᱡᱚᱢ ᱥᱚᱢᱚᱭ ᱨᱮᱪᱮᱫ ᱧᱚᱜ ᱵᱩᱡᱩᱜᱼᱟ᱾
ᱴᱷᱤᱠ ᱠᱟᱛᱟ ᱫᱚ ᱠᱟᱱ ᱜᱮᱭᱟ᱾
ᱦᱳᱭ ᱦᱳᱭ
ᱚᱱᱟ ᱦᱩᱭᱩᱜ ᱠᱟᱱᱟ ᱟᱨ ᱯᱩᱴᱠᱟᱹ ᱠᱚᱫᱚ ᱡᱟᱹᱱᱤᱡ ᱪᱚ ᱫᱚᱢᱮᱯᱮ ᱡᱚᱢᱮᱫ ᱠᱚᱜᱮᱭᱟ?
ᱦᱳᱭ ᱜᱚᱝᱠᱮ ᱟᱞᱮ ᱫᱤᱥᱚᱢ ᱫᱚ ᱦᱟᱱᱮ ᱵᱩᱨᱩ ᱮᱢᱱᱤ ᱛᱮᱜᱮ ᱵᱩᱨᱩ ᱫᱤᱥᱚᱢ ᱠᱟᱱᱟ ᱛᱚ ᱛᱟᱦᱞᱮ ᱯᱩᱴᱠᱟᱹ ᱠᱚᱫᱚ ᱱᱚᱱᱛᱮ ᱫᱚ ᱟᱹᱰᱤ ᱥᱟᱸᱜᱮ ᱠᱚ ᱧᱟᱢᱚᱜᱼᱟ᱾
ᱟᱪᱪᱷᱟ
ᱦᱮᱸ ᱟᱨᱚ ᱜᱚᱝᱠᱮ ᱟᱨᱚ ᱵᱟᱹᱧ ᱞᱟᱹᱭ ᱞᱮᱫᱟ ᱚᱱᱟᱮ ᱠᱟᱸᱰᱷᱟᱱ ᱩᱫ ᱠᱚ ᱟᱨ ᱥᱟᱶᱛᱮ ᱚᱱᱟ ᱵᱷᱩᱴᱩᱼ ᱩᱴ ᱠᱚ ᱡᱟᱦᱟᱸᱭ ᱡᱮᱞᱮᱧ ᱡᱮᱞᱮᱧ
ᱞᱟᱲ ᱩᱫ ᱠᱚ
ᱟᱪᱪᱷᱟ
ᱚᱱᱟ ᱫᱚ ᱜᱚᱝᱠᱮ ᱟᱹᱰᱤ ᱰᱷᱮᱨ ᱧᱟᱢᱚᱜᱼᱟ ᱱᱤᱭᱟᱹ ᱢᱟᱱᱮ ᱟᱞᱮ ᱯᱟᱦᱟᱴᱟ ᱫᱚ᱾ ᱦᱳᱭ ᱦᱳᱭ ᱟᱫᱚ ᱜᱚᱢᱠᱮ ᱚᱱᱟ ᱨᱮᱱᱟᱜ ᱠᱟᱹᱢᱤ ᱫᱚ ᱱᱟᱜ ᱫᱚᱢᱮ ᱢᱚᱸᱡᱽ ᱫᱚ ᱵᱟᱹᱧ ᱵᱟᱲᱟᱭᱟ, ᱟᱫᱚ ᱜᱚᱢᱠᱮ ᱢᱟ ᱟᱢ ᱜᱮ ᱡᱩᱫᱤᱢ ᱮᱸ ᱢᱮᱱ ᱫᱚ ᱵᱟᱲᱟᱭ ᱛᱟᱞᱟᱝ ᱠᱷᱟᱱ ᱠᱟᱹᱴᱤᱡ ᱢᱟ ᱠᱟᱹᱴᱤᱡ ᱞᱟᱹᱭ ᱥᱚᱫᱚᱨᱟᱹᱧ ᱛᱟᱞᱟᱜ ᱢᱮ
ᱠᱟᱹᱢᱤ ᱫᱚ ᱪᱮᱫ ᱟᱫᱚ ᱢᱟ ᱠᱟᱹᱢᱤ ᱫᱚ ᱚᱱᱠᱟ ᱫᱚ ᱦᱮᱱᱟᱜ ᱟᱠᱟᱜ ᱜᱮᱭᱟ ᱦᱳᱭᱛᱳ ᱤᱧ ᱦᱚᱸ ᱵᱟᱹᱧ ᱵᱟᱰᱟᱭᱟ ᱢᱮᱱᱫᱚ ᱱᱤᱛᱚᱜ ᱫᱚ᱾
ᱡᱮ ᱤᱱᱟᱹᱜᱮ ᱵᱟᱝ
ᱴᱷᱤᱠ ᱠᱤᱪᱷᱩ ᱫᱚ ᱦᱮᱱᱟᱜ ᱟᱠᱟᱫ ᱜᱮᱭᱟ ᱵᱟᱝ ᱫᱚ ᱵᱟᱝ ᱵᱟᱠᱚ ᱞᱟᱹᱭ ᱥᱤᱡᱤᱱ ᱨᱮᱱᱟᱜ ᱛᱚ ᱟᱫᱚ ᱤᱧ ᱦᱚᱸ ᱵᱟᱹᱧ ᱧᱮᱞ ᱟᱠᱟᱫᱟ ᱧᱟᱢ ᱠᱤ ᱵᱟᱵᱚᱱ ᱧᱟᱢᱟ ᱧᱟᱢ ᱫᱚ ᱧᱟᱢᱚᱜ ᱜᱮ ᱡᱟᱦᱟᱱᱟᱜ ᱵᱟᱝ ᱡᱟᱦᱟᱱ ᱦᱳᱭᱛᱳ ᱦᱚᱲᱢᱚ ᱨᱮ ᱠᱟᱹᱢᱤ ᱫᱚ ᱞᱟᱜᱟᱣ ᱟᱵᱚᱱ ᱜᱮᱭᱟ᱾
ᱦᱳᱭ ᱞᱟᱜᱟᱣ ᱟᱵᱚᱱ ᱜᱮᱭᱟ ᱦᱳᱭ ᱜᱚᱢᱠᱮ ᱢᱟ ᱛᱟᱦᱚᱞᱮ ᱟᱞᱟᱜ ᱟᱜ ᱥᱚᱢᱚᱭ ᱦᱚᱸ ᱟᱹᱰᱤ ᱜᱟᱱ ᱜᱮ ᱚᱠᱛᱚ ᱦᱚᱸ ᱯᱩᱨᱟᱹᱣᱮᱱ ᱛᱟᱞᱟᱝ-ᱟ ᱢᱟ ᱛᱚᱵᱮ ᱡᱚᱦᱟᱨ ᱜᱮ ᱾
ᱦᱮᱸ ᱛᱚ ᱡᱚᱦᱟᱨ ᱜᱮ ᱞᱟᱹᱭᱵᱤᱱ